ᱦᱮᱞᱳᱣ᱾
ᱡᱚᱦᱟᱨ ᱜᱤ ᱜᱚᱝᱠᱮ᱾
ᱦᱮᱸ ᱟᱡᱚᱢ
ᱪᱮᱫ ᱵᱮᱱ ᱪᱤᱠᱟᱹᱭᱮᱫᱟ?
ᱛᱚ ᱫᱟᱬᱟᱱᱟᱱᱜ ᱞᱟᱹᱭ ᱠᱟᱱᱟ ᱪᱮᱜ ᱥᱮᱱ ᱠᱩᱞᱦᱤ ᱢᱩᱪᱟᱹᱜ ᱥᱮᱱ ᱩᱰᱩᱠᱽ ᱦᱩᱭ ᱠᱟᱱᱟ ᱚᱱᱛᱮ᱾
ᱟᱪᱪᱷᱟ ᱟᱨ ᱜᱚᱝ ᱟᱹᱞᱤᱧ ᱦᱚᱸ ᱱᱚᱜᱚᱭ ᱟᱞᱤᱧ ᱦᱚᱸ ᱱᱚᱜᱚᱭ ᱚᱲᱟᱜ ᱥᱮᱜ ᱨᱮᱜᱮ ᱱᱤᱛᱚᱜᱫᱚ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ᱾ ᱜᱚᱝᱠᱮ ᱟᱵᱤᱱᱟᱜ ᱵᱟᱨᱮᱛᱮ ᱢᱮᱱᱵᱤᱱ᱾
ᱟᱪᱪᱷᱟ ᱜᱚᱝᱠᱮ ᱟᱹᱞᱤᱧ ᱫᱚ ᱱᱚᱛᱮ ᱟᱹᱞᱤᱧᱟᱜ ᱚᱲᱟᱜ ᱫᱚ ᱵᱟᱸᱫᱣᱟᱱ ᱥᱮᱜ ᱠᱟᱱᱟ ᱟᱸᱡᱚᱢ ᱠᱟᱫᱟ ᱵᱮᱱ ᱛᱚ?
ᱦᱮᱸ ᱦᱮᱸ ᱵᱟᱸᱠᱩᱲᱟ ᱵᱟᱫᱚᱣᱟᱱ᱾
ᱦᱳᱭ ᱵᱟᱸᱠᱩᱲᱟ ᱵᱟᱫᱟᱱ ᱵᱟᱸᱠᱩᱲᱟ ᱠᱷᱚᱱᱟᱜ ᱢᱚᱴᱟᱢᱩᱴᱤ ᱥᱟᱹᱴ ᱥᱳᱛᱚ ᱛᱳᱨ ᱠᱤᱞᱳᱢᱤᱴᱟᱨ ᱜᱟᱱ ᱪᱟᱞᱟᱜ ᱦᱩᱭᱩᱜ-ᱟ᱾
ᱦᱳᱭ ᱱᱚᱣᱟ ᱵᱸᱟᱱᱫᱚᱣᱟᱱ ᱥᱮᱫ ᱟᱹᱞᱤᱧᱟᱜ ᱚᱲᱟᱜ ᱫᱚ᱾ ᱟᱨ ᱟᱞᱮ ᱚᱲᱟᱜ ᱨᱮᱫᱚ ᱯᱩᱸᱱ ᱦᱚᱲ ᱢᱮᱱᱟᱹᱜ ᱞᱮᱭᱟ᱾ ᱤᱸᱧ ᱢᱤᱱᱟᱹᱧᱟ ᱟᱨ ᱤᱧ ᱠᱷᱚᱱᱟᱜ ᱦᱩᱰᱤᱧ ᱵᱷᱟᱭ ᱢᱮᱱᱟᱭ᱾ ᱟᱨ ᱜᱚᱜᱚ ᱢᱮᱱᱟᱭᱟ ᱟᱨ ᱵᱟᱵᱟ ᱢᱮᱱᱟᱜ ᱠᱤᱱᱟ᱾
ᱟᱪᱪᱷᱟ ᱾
ᱟᱪᱪᱷᱟ ᱟᱯᱮ ᱟᱹᱛᱩ ᱫᱤᱥᱚᱢ ᱫᱚ ᱚᱠᱟᱥᱮ ᱜᱚᱢᱠᱮ᱾
ᱟᱞᱮ ᱟᱹᱛᱩ ᱫᱤᱥᱚᱢ ᱫᱚ ᱱᱚᱛᱮ ᱡᱷᱟᱲᱜᱨᱟᱢ᱾
ᱟᱪᱪᱷᱟ᱾
ᱟᱸᱡᱚᱢ ᱵᱟᱲᱟ ᱜᱚᱫᱟᱵᱤᱱ᱾
ᱦᱮᱸᱻ ᱟᱸᱡᱚᱢ ᱠᱟᱫᱟᱞᱤᱧ, ᱟᱨ ᱜᱚᱝᱠᱮ ᱛᱟᱦᱚᱞᱮ ᱟᱯᱮ ᱥᱮᱱ ᱫᱚ ᱫᱟᱜ ᱵᱟᱲᱟᱭ ᱫᱟᱭ ᱥᱮ ᱵᱟᱝᱼᱟ,
ᱦᱮᱸ ᱫᱟᱜ ᱵᱟᱲᱟᱭ ᱫᱟᱭ ᱵᱟᱹᱫᱽ ᱠᱚ ᱪᱮᱦᱮᱞ ᱪᱮᱯᱮᱞ ᱞᱟᱜ ᱟᱱ ᱛᱟᱞᱮᱭᱟ,
ᱟᱪᱪᱷᱟ,
ᱥᱤᱭᱩᱜ ᱠᱚ ᱦᱩᱭᱩᱜ ᱠᱟᱱᱟ,
ᱟᱪᱪᱷᱟ, ᱟᱪᱪᱷᱟ,
ᱟᱹᱞᱤᱧᱟᱜ ᱵᱟ ᱟᱹᱞᱤᱧᱟᱜ, ᱟᱹᱞᱤᱧᱟᱜ ᱩᱯᱨᱩᱢ ᱦᱩᱭᱩᱜ ᱠᱟᱱᱟ᱾
ᱦᱳᱭ ᱜᱚᱢᱠᱮ ᱞᱟᱹᱭ ᱵᱤᱱ,
ᱟᱹᱞᱤᱧ ᱫᱚ ᱵᱟᱼᱵᱟᱨ ᱵᱚᱭᱦᱟᱜ ᱞᱤᱧ,
ᱦᱮᱸ᱾
ᱜᱚ ᱵᱟᱵᱟ ᱢᱮᱱᱟᱜ ᱠᱤᱱᱟ᱾
ᱟᱪᱪᱷᱟ᱾
ᱤᱱᱮ ᱯᱩᱱ ᱦᱚᱲ ᱜᱮ ᱞᱟᱹᱭ ᱜᱟᱱ ᱦᱩᱰᱤᱧᱟᱜ ᱯᱷᱮᱢᱮᱞᱤ ᱛᱟᱞᱮ ᱦᱩᱰᱤᱧᱟᱜ ᱯᱷᱮᱢᱮᱞᱤ ᱛᱟᱞᱮ,
ᱟᱪᱪᱷᱟ, ᱜᱚᱝᱠᱮ ᱦᱮᱸ᱾
ᱦᱮᱸ ᱡᱮ ᱟᱵᱤᱱᱟᱜ ᱯᱟᱲᱦᱟᱣ ᱴᱟᱲᱦᱟᱣ᱾
ᱟᱪᱪᱷᱟ, ᱜᱚᱢᱠᱮ ᱟᱹᱞᱤᱧ ᱫᱚ᱾ ᱦᱮᱸ ᱟᱹᱞᱤᱧ ᱫᱚ ᱱᱤᱛᱚᱜ ᱫᱚ ᱚᱞᱼᱪᱤᱠᱤ ᱚᱱᱟᱨᱥ᱾ ᱞᱤᱧ ᱠᱚᱨᱟᱣᱮᱫᱟ ᱜᱨᱮᱡᱩᱭᱮᱥᱚᱱ ᱠᱚᱨᱟᱣ ᱫᱟᱞᱤᱧ᱾
ᱦᱩᱸ᱾
ᱚᱱᱟ ᱟᱨᱟᱢᱵᱟᱜᱽ ᱨᱮ ᱦᱚᱳᱥᱴᱮᱞ ᱨᱮ ᱞᱤᱧ ᱛᱟᱦᱮᱱᱟ᱾
ᱚᱠᱟᱨᱮᱵᱤᱱ ᱛᱟᱦᱮᱱ ᱜᱮᱭᱟ᱾
ᱟᱨᱟᱢᱵᱟᱜᱽ ᱨᱮ᱾
ᱟᱨᱟᱢᱵᱟᱜ ᱟᱪᱪᱷᱟ, ᱟᱪᱪᱷᱟ,
ᱟᱨ ᱟᱵᱤᱱ ᱫᱚ ᱛᱟᱦᱚᱞᱮ ᱧᱤᱛᱳᱜ ᱫᱚ ᱪᱮᱫ ᱵᱮᱱ ᱪᱤᱠᱟᱹᱭᱮᱫᱟ᱾
ᱟᱹᱞᱤᱧ ᱫᱚ᱾ ᱦᱮᱸ ᱱᱚᱭ ᱛᱚ ᱠᱚᱞᱮᱡ ᱨᱮ ᱯᱷᱟᱥᱴ ᱤᱭᱟᱨ ᱦᱩᱭᱩᱜ ᱠᱟᱱ ᱛᱟᱞᱤᱧᱟ᱾
ᱟᱪᱪᱷᱟ ᱱᱤᱭᱟᱹᱵᱟᱨ ᱵᱮᱱ ᱵᱷᱩᱨᱛᱤ ᱠᱟᱱᱟ ᱥᱮ ᱪᱮᱫ᱾ ᱟᱪᱪᱷᱟ, ᱟᱪᱪᱷᱟ,
ᱤᱝᱞᱤᱥ ᱛᱮ ᱚᱱᱟᱨᱥ ᱞᱤᱧ ᱠᱚᱨᱮᱣ ᱫᱟ᱾
ᱟᱪᱪᱷᱟ, ᱟᱪᱪᱷᱟ,
ᱦᱩᱸ᱾ ᱫᱤᱭᱮ ᱜᱚᱢᱠᱮ ᱟᱯᱮ ᱚᱱᱛᱮᱼᱱᱟᱜ ᱞᱟᱭ ᱞᱟᱠᱪᱟᱨ ᱠᱚ ᱟᱠᱟ ᱞᱮᱠᱟ᱾
ᱟᱪᱪᱷᱟ, ᱜᱚᱢᱠᱮ ᱟᱞᱮᱭᱼᱟᱜ ᱞᱟᱭᱼᱞᱟᱠᱪᱟᱨ ᱫᱚ᱾ ᱱᱚᱛᱮ ᱟᱵᱚ ᱥᱟᱱᱛᱟᱲ ᱥᱚᱢᱟᱡᱽ ᱨᱮ ᱡᱟᱦᱟᱸ ᱞᱮᱠᱟ ᱯᱚᱨᱚᱵᱽ ᱠᱚᱵᱚᱱ ᱢᱟᱱᱟᱣ ᱜᱮᱭᱟ᱾ ᱡᱮᱢᱚᱱ ᱚᱱᱠᱟᱱ ᱵᱟᱦᱟ ᱯᱚᱨᱚᱵᱽ, ᱥᱚᱦᱨᱟᱭ ᱯᱚᱨᱚᱵᱽ, ᱠᱟᱨᱟᱢ ᱯᱚᱨᱚᱵᱽ ᱢᱮᱱᱟᱜ ᱛᱟᱵᱚᱱᱟ᱾
ᱟᱪᱪᱷᱟ ᱟᱪᱪᱷᱟ᱾
ᱱᱚᱣᱟ ᱠᱚ ᱢᱩᱫᱽ ᱨᱮ ᱫᱚ ᱡᱚᱛᱚ ᱠᱷᱚᱱ ᱟᱞᱮ ᱫᱚ ᱢᱟᱨᱟᱝ ᱯᱚᱨᱚᱵᱽ ᱫᱚ ᱥᱚᱦᱚᱨᱟᱭ ᱯᱚᱨᱚᱵᱽ ᱞᱮ ᱢᱟᱱᱟᱣ ᱜᱮᱭᱟ ᱾ ᱢᱚᱬᱮ ᱥᱤᱧ ᱢᱚᱬᱮ ᱧᱤᱫᱟᱹ ᱞᱮ ᱢᱟᱱᱟᱣᱟ ᱾ ᱦᱳᱭ ᱦᱟᱹᱛᱤ ᱞᱮᱠᱟᱱ ᱡᱟᱦᱟᱸ ᱥᱟᱹᱨᱤ ᱥᱚᱨᱦᱟᱭ ᱾
ᱦᱮᱸᱻ ᱦᱮᱸ ᱾
ᱦᱚᱭ ᱾ ᱟᱨ ᱚᱱᱠᱟᱱ ᱵᱟᱫᱽ ᱵᱟᱹᱠᱤ ᱯᱚᱨᱚᱵᱽ ᱠᱩ ᱢᱟᱱᱟᱣ ᱦᱩᱭᱩᱜ ᱜᱮᱭᱟ ᱾
ᱦᱩᱸ᱾
ᱦᱳᱭ ᱾
ᱟᱞᱮ ᱱᱚᱱᱛᱮ ᱥᱚᱦᱚᱨᱟᱭ ᱯᱚᱨᱚᱵᱽ ᱫᱚ ᱢᱚᱬᱮ ᱥᱤᱧ ᱢᱚᱬᱮ ᱧᱤᱫᱟᱹ ᱫᱚ ᱵᱟᱝ ᱦᱩᱭᱩᱜ ᱜᱮᱭᱟ ᱾
ᱟᱪᱪᱷᱟ ᱾
ᱚᱱᱮ ᱪᱮᱜ ᱠᱟ ᱢᱤᱫ ᱪᱷᱚᱴ ᱟᱨ ᱠᱤ ᱾
ᱦᱳᱭ ᱾
ᱢᱟᱱᱮ ᱞᱟᱦᱟ ᱞᱟᱦᱟ ᱡᱩᱜᱽ ᱞᱮᱠᱟ ᱚᱠᱟ ᱞᱮᱠᱟ ᱦᱩᱭᱩᱜ ᱛᱟᱦᱮᱸᱜ ᱢᱚᱬᱮ ᱥᱤᱧ ᱢᱚᱬᱮ ᱧᱤᱫᱟᱹ ᱢᱟᱱᱮ ᱚᱝᱠᱟ ᱾ ᱚᱱᱠᱟ ᱫᱚ ᱱᱮᱛᱟᱨ ᱫᱚ ᱵᱟᱝ ᱦᱩᱭᱩᱜ ᱜᱮᱭᱟ ᱱᱚᱛ
ᱟᱪᱪᱷᱟ ᱦᱳᱭ ᱾
ᱜᱚᱝᱠᱮ ᱟᱯᱮ ᱚᱱᱛᱮ ᱫᱚ ᱦᱩᱭ ᱵᱟᱲᱟᱜ ᱜᱮᱭᱟ ᱵᱟᱝ?
ᱦᱮᱸ ᱱᱚᱛᱮ ᱫᱚ ᱦᱩᱭ ᱵᱟᱲᱟᱜ ᱜᱮᱭᱟ ᱟᱫᱚᱼᱼ ᱱᱚᱛᱮ ᱫᱚ ᱚᱱᱮ ᱚᱱᱠᱟ ᱯᱟᱹᱦᱤᱞ ᱡᱮᱢᱚᱱ ᱟᱵᱚ ᱟᱹᱛᱩ ᱨᱮᱱᱟᱜ ᱰᱟᱦᱟᱨ ᱠᱚᱫᱚ ᱱᱚᱝᱠᱟ ᱰᱷᱟᱹᱞᱟᱹᱭ ᱫᱚ ᱵᱟᱝ ᱛᱟᱦᱮᱸ ᱠᱟᱱᱟ ᱛᱚ ᱾
ᱦᱩᱸ ᱦᱩᱸ ᱾
ᱟᱫᱚ ᱞᱟᱦᱟ ᱛᱮᱫᱚ ᱚᱱᱠᱟ ᱠᱩᱞᱦᱤ ᱠᱚᱨᱮᱫ ᱜᱮ ᱠᱷᱩᱱᱴᱟᱹᱣ ᱠᱚᱫ ᱢᱟᱱᱮ ᱰᱟᱹᱝᱨᱤ ᱠᱷᱩᱱᱴᱟᱹᱣ ᱫᱚ ᱠᱩᱞᱦᱤ ᱠᱚᱨᱮ ᱜᱮ ᱦᱩᱭᱩᱜ ᱠᱟᱱ ᱛᱟᱦᱮᱸᱱᱟ ᱠᱩᱞᱦᱤ ᱠᱚᱨᱮ ᱜᱮ ᱛᱚᱞ ᱦᱩᱭᱩᱜ ᱠᱟᱱ ᱛᱟᱦᱮᱱᱟ ᱾ ᱠᱩᱞᱦᱤ ᱠᱩᱞᱦᱤ ᱛᱮ ᱟᱫᱚ ᱱᱮᱛᱟᱨ ᱫᱚ ᱡᱚᱛᱚ ᱟᱹᱛᱩ ᱨᱮᱠᱚ ᱰᱷᱟᱞᱟᱭ ᱠᱟᱫᱟ ᱠᱚ ᱛᱟᱦᱚᱞᱮ ᱮᱱᱠᱷᱟᱱ ᱢᱟ ᱠᱩᱞᱦᱤ ᱨᱮᱫᱚ ᱵᱟᱝ ᱦᱩᱭᱩᱜ ᱠᱟᱱᱟ ᱥᱮ ᱠᱷᱩᱱᱴᱟᱹᱣ ᱫᱚ ᱾ ᱟᱫᱚ ᱱᱤᱛᱚᱜ ᱫᱚ ᱡᱮᱢᱚᱱ ᱚᱱᱠᱟ ᱰᱟᱹᱦᱤ ᱠᱚ ᱢᱮᱱᱟᱜ-ᱟ ᱾
ᱮ ᱦᱟᱸᱜ᱾
ᱚ ᱢᱟᱴᱷ ᱠᱚ ᱢᱮᱱᱟᱜ-ᱟ ᱚᱱᱠᱟᱱ ᱡᱟᱭᱜᱟ ᱠᱚᱨᱮ ᱠᱷᱩᱱᱴᱟᱹᱣ ᱦᱩᱭᱩᱜ ᱠᱟᱱᱟ ᱾
ᱟᱪᱷᱟ ᱟᱪᱷᱟ᱾
ᱦᱳᱭ᱾ ᱛᱟᱦᱚᱞᱮ ᱜᱚᱝᱠᱮ ᱟᱯᱮ ᱫᱚ ᱰᱟᱝᱨᱤ ᱠᱚᱫᱚ ᱠᱷᱩᱱᱴᱟᱹᱣ ᱠᱚᱣᱟ ᱯᱮ ᱥᱮ ᱵᱟᱝᱟ?
ᱦᱮᱸ ᱰᱟᱝᱨᱤ‌ ᱞᱮ ᱠᱷᱩᱱᱴᱟᱹᱣ ᱠᱚᱣᱟ ᱾
ᱟᱪᱪᱷᱟ ᱾
ᱟᱸᱻ ᱟᱫᱚ ᱛᱟᱨᱟᱥᱤᱧ ᱵᱮᱲᱟ ᱱᱚᱝᱠᱟ ᱦᱩᱭᱩᱜ ᱜᱮᱭᱟ ᱠᱷᱩᱱᱴᱟᱹᱣ ᱫᱚ ᱾
ᱟᱪᱪᱷᱟ ᱟᱪᱪᱷᱟ ᱾
ᱟᱵᱚᱣᱟᱜ ᱢᱟ ᱫᱚ ᱟᱨᱦᱚᱸ ᱮᱸ ᱠᱩᱢᱴᱟᱹᱣ ᱟᱛᱮᱜ ᱠᱷᱩᱱᱴᱟᱹᱣ ᱥᱮ ᱾
ᱦᱳᱭ ᱦᱳᱭ ᱦᱳᱭ ᱦᱳᱭ ᱾
ᱡᱮ ᱵᱟᱦᱟ ᱯᱚᱨᱚᱵᱽ ᱠᱚ ᱦᱳᱭ ᱵᱟᱲᱟᱜ ᱜᱮᱭᱟ ᱥᱮ ᱵᱟᱝᱟ ᱟᱯᱮ ᱚᱱᱛᱮ?
ᱦᱳᱭ ᱵᱟᱦᱟ ᱯᱚᱨᱚᱵᱽ ᱦᱩᱭᱩᱜ ᱜᱮᱭᱟ ᱜᱚᱝᱠᱮ ᱾
ᱵᱚᱨᱛᱚᱢᱟᱱ ᱱᱤᱛ ᱜᱚᱝᱠᱮ ᱚᱠᱟ ᱨᱮ ᱢᱮᱱᱟᱜ ᱵᱤᱱᱟ ᱟᱹᱵᱤᱱ ᱫᱚ ᱟᱨᱟᱢ ᱵᱟᱣᱤ‌ ᱨᱮ ᱾
ᱦᱮᱸ ᱱᱤᱛᱚᱜ ᱫᱚ ᱟᱨᱟᱢ ᱵᱟᱨ ᱨᱮᱜᱮ ᱢᱮᱱᱟᱜ ᱞᱤᱧᱟ ᱾
ᱚᱱᱛᱮᱱᱟᱜ ᱦᱚᱭ ᱦᱤᱥᱤᱫ ᱠᱚ ᱚᱠᱟ‌ ᱠᱮᱠᱟ‌?
ᱱᱚᱛᱮ ᱱᱟᱜ ᱦᱚᱭ ᱦᱤᱸᱥᱤᱫ ᱫᱚ ᱜᱚᱝᱠᱮ ᱱᱚᱛᱮ ᱫᱚ ᱚᱱᱠᱟ ᱦᱚᱭ ᱦᱤᱥᱤᱫ ᱫᱟᱜ ᱫᱚ ᱵᱟᱭ ᱫᱟᱜ ᱵᱟᱲᱟᱭᱮᱜ-ᱟ ᱛᱚ ᱾
ᱦᱩᱸ ᱦᱩᱸ᱾
ᱥᱤᱛᱩᱝ ᱫᱟᱭ ᱛᱮᱦᱮᱧ ᱥᱮᱛᱟᱜ ᱵᱮᱲᱟ ᱚᱱᱠᱟ ᱦᱟᱞᱠᱟ ᱧᱚᱜ ᱫᱟᱜ ᱵᱟᱲᱟ ᱠᱮᱜ-ᱟᱭ᱾ ᱟᱨ ᱤᱱᱟᱹ ᱯᱚᱨᱮ ᱫᱚ ᱚᱱᱠᱟ ᱨᱤᱢᱤᱞ ᱨᱤᱢᱤᱞ ᱛᱟᱦᱮᱸ ᱱᱟ ᱡᱟ ᱫᱤᱱ᱾ ᱤᱱᱟᱹ ᱯᱚᱨ ᱱᱤᱛᱚᱜ ᱫᱚ ᱵᱟᱭ ᱫᱟᱜ ᱟᱠᱟᱜ-ᱟ᱾ ᱱᱚᱛᱮ ᱫᱚ ᱪᱟᱥᱼᱵᱟᱥ ᱠᱟᱢᱤ ᱦᱚᱸ ᱟᱣᱨᱤ ᱠᱚ ᱮᱛᱚᱦᱚᱵᱟ᱾
ᱟᱨᱟᱢ ᱵᱟᱠ ᱥᱮᱱ ᱵᱟᱝ?
ᱦᱳᱭ ᱦᱳᱭ᱾
ᱜᱚᱝᱠᱮ ᱚᱱᱛᱮ ᱫᱚ ᱚᱠᱟ ᱞᱮᱠᱟ ᱢᱟᱱᱮ ᱟᱵᱚᱼᱼ ᱱᱮ ᱥᱟᱱᱛᱟᱲ ᱢᱟᱹᱱᱢᱤ ᱠᱚ ᱢᱮᱱᱟᱜ ᱠᱚᱣᱟ ᱥᱮ ᱵᱟᱝ ᱚᱱᱛᱮ‌ ᱟᱨᱟᱢᱵᱟᱠ ᱥᱮᱱ?
ᱦᱳᱭ ᱜᱚᱝᱠᱮ ᱟᱞᱤᱧ ᱡᱟᱦᱟᱸ ᱨᱮ ᱢᱮᱱᱟᱜ ᱞᱤᱧᱟᱹ ᱱᱚᱸᱰᱮ ᱫᱚ ᱥᱟᱱᱛᱟᱲ᱾ ᱢᱟᱱᱮ ᱢᱤᱫ ᱵᱟᱨ ᱢᱮᱱᱟᱜ ᱠᱚᱣᱟ ᱫᱮᱠᱳ ᱠᱚ ᱢᱟᱱᱮ ᱡᱟᱥᱛᱤ ᱱᱚᱸᱰᱮ ᱵᱟᱡᱟᱨ ᱨᱮ ᱛᱚ᱾ ᱵᱟᱡᱟᱨ ᱞᱟ ᱵᱟᱵᱼᱞᱟᱴ‌‌ ᱮᱸᱦ᱾ ᱦᱮᱸ ᱵᱟᱡᱟᱨ ᱫᱤᱥᱚᱢ ᱠᱟᱱᱟᱨᱮ ᱛᱚ ᱢᱤᱫ ᱵᱟᱨ ᱥᱟᱱᱛᱟᱲ ᱢᱮᱱᱟᱜ ᱠᱚᱣᱟ ᱵᱟᱠᱷᱟᱱ ᱵᱟᱫ ᱵᱟᱠᱤ᱾ ᱫᱤᱠᱩ ᱜᱮ ᱡᱟᱹᱥᱛᱤ ᱫᱤᱠᱩ ᱜᱮ ᱦᱮᱱᱟᱜ ᱠᱚᱣᱟ᱾
ᱦᱮᱸ ᱦᱮᱸ ᱫᱮᱠᱳ ᱡᱟᱭᱜᱟ ᱜᱮᱛᱚ ᱚᱱᱟ ᱠᱚᱢᱟ᱾
ᱦᱳᱭ ᱦᱳᱭ᱾
ᱤᱭᱟᱹ ᱠᱚᱞᱮᱡᱽ ᱵᱤᱱ ᱠᱚᱨᱟᱣᱮᱫᱟ ᱵᱟᱝ,
ᱦᱮᱸ ᱠᱚᱞᱮᱡᱽ ᱞᱤᱧ ᱠᱚᱨᱟᱣ ᱮᱜ-ᱟ᱾
ᱟᱪᱪᱷᱟ ᱚᱠᱟ ᱠᱚᱞᱮᱡᱽ ᱧᱩᱛᱩᱢ ᱵᱤᱱ ᱞᱟᱹᱭ ᱞᱮᱠᱷᱟᱱ ᱱᱟᱯᱟᱭ᱾
ᱦᱮᱸ ᱧᱩᱛᱩᱢ ᱫᱚ ᱱᱮᱛᱟᱡᱤ ᱢᱚᱦᱟ ᱵᱤᱫᱽᱫᱟᱞᱚᱭ ᱟᱨᱟᱢᱵᱟᱜᱽ᱾
ᱟᱪᱷᱟ ᱟᱪᱷᱟ ᱟᱪᱷᱟ,
ᱦᱳᱭ, ᱜᱚᱝᱠᱮ ᱟᱵᱤᱱ ᱫᱚ ᱛᱟᱦᱚᱞᱮ, ᱚᱱᱛᱮ ᱟᱯᱮ ᱥᱮᱱᱱᱟᱜ ᱠᱚᱞᱮᱡᱽ ᱨᱮᱜᱮ ᱯᱮ ᱯᱟᱲᱦᱟᱜ ᱠᱟᱱᱟ ᱥᱮ ᱪᱮᱫ ᱞᱮᱠᱟ,
ᱦᱮᱸ
ᱟᱪᱪᱷᱟ᱾ ᱜᱚᱢᱠᱮ ᱛᱟᱦᱚᱞᱮ ᱟᱯᱮᱥᱮᱫ ᱫᱚ ᱪᱟᱥᱵᱟᱥ ᱠᱟᱹᱢᱤ ᱫᱚ ᱟᱨ ᱮᱛᱚᱦᱚᱵᱚᱜ ᱥᱮ ᱮᱛᱚᱦᱚᱵ ᱟᱠᱟᱱᱟ᱾
ᱦᱮᱸ ᱪᱟᱥᱵᱟᱥ ᱠᱟᱹᱢᱤ ᱮᱛᱚᱛᱦᱚᱵ ᱜᱚᱫᱚᱜ ᱟ ᱦᱟᱸᱜ ᱟᱨ ᱠᱤᱪᱷᱩ ᱫᱤᱱ ᱯᱚᱨ ᱜᱮ᱾
ᱟᱪᱪᱷᱟ ᱟᱪᱪᱷᱟ ᱠᱷᱮᱛ ᱠᱚᱫᱚᱯᱮ ᱞᱚᱥᱚᱫ ᱵᱟᱲᱟ ᱠᱟᱜᱼᱟ ᱡᱟᱹᱱᱤᱡ ᱪᱚᱝ᱾ ᱟᱪᱪᱷᱟ ᱟᱪᱪᱷᱟ ᱛᱚ ᱪᱮᱫ ᱞᱮᱠᱟ ᱱᱚᱝᱠᱟ᱾ ᱚᱱᱠᱟ ᱢᱟᱱᱮ ᱴᱨᱟᱠᱴᱚᱨ ᱠᱚᱛᱮ ᱯᱮ ᱞᱚᱥᱚᱫ ᱵᱟᱲᱟ ᱚᱪᱚᱣ ᱟᱠᱟᱟᱜᱼᱟ ᱥᱮ ᱠᱟᱲᱟ ᱰᱟᱝᱨᱤ,
ᱛᱟᱨᱢᱟ ᱚᱱᱠᱟ ᱠᱟᱲᱟ ᱰᱟᱝᱨᱤ ᱛᱮᱢᱟ ᱵᱟᱝ ᱤᱭᱟᱹ ᱦᱩᱭᱩᱜ ᱠᱟᱱᱟ᱾
ᱟᱪᱪᱷᱟ᱾
ᱴᱨᱟᱠᱴᱟᱨ ᱛᱮᱜᱮ᱾
ᱦᱳᱭ ᱦᱳᱭ ᱦᱳᱭ ᱦᱮᱸ ᱟᱨ᱾ ᱱᱤᱛᱚᱜ ᱫᱚ ᱯᱟᱹᱦᱤᱞ ᱞᱮᱠᱟᱛ ᱟᱵᱚᱨᱮᱱ ᱠᱟᱲᱟ ᱰᱟᱝᱝᱨᱤ ᱠᱚᱫᱚ ᱵᱟᱹᱱᱩᱜ ᱵᱟᱵᱚᱱ ᱫᱚᱦᱚᱭᱮᱫ᱾ ᱠᱚᱣᱟ ᱟᱫᱚ ᱰᱤᱦᱤᱫ᱾ ᱡᱟᱦᱟᱸ ᱰᱤᱡᱤᱴᱮᱞ ᱡᱩᱜᱽ ᱥᱮᱴᱮᱨ ᱟᱠᱟᱱᱟ ᱡᱚᱛᱚ ᱦᱚᱲ ᱜᱮᱵᱚᱱ ᱵᱟᱲᱟᱭᱟ᱾ ᱦᱳᱭ ᱱᱤᱛᱚᱜ ᱫᱚ ᱵᱮᱥᱤ ᱵᱟᱵᱚᱱ ᱫᱚᱦᱮᱫ ᱠᱚᱣᱟ ᱠᱟᱱᱟ ᱰᱟᱹᱝᱨᱤ ᱠᱚ ᱢᱮᱨᱚᱢ ᱠᱚᱦᱚᱸ᱾ ᱚᱱᱟᱛᱮ ᱜᱟᱹᱰᱤ ᱠᱚᱛᱮ ᱜᱮ ᱥᱤᱭᱳᱚᱜ ᱵᱟᱲᱟ ᱦᱩᱭᱩᱜ ᱠᱟᱱᱟ᱾
ᱡᱩᱜᱽ ᱵᱚᱫᱚᱞ ᱥᱟᱶ ᱥᱟᱶᱛᱮ ᱢᱟᱹᱱᱢᱤ ᱠᱚ ᱵᱚᱫᱚᱞᱜ ᱛᱟᱵᱚᱱᱟ ᱛᱚ᱾
ᱦᱚᱭ ᱦᱚᱭ ᱦᱚᱭ ᱦᱚᱭ᱾
ᱠᱟᱹᱢᱤ ᱦᱚᱨᱟ ᱠᱟᱹᱢᱤ ᱦᱚᱨᱟ ᱦᱚᱸ ᱵᱚᱫᱚᱞᱚᱜ ᱛᱟᱠᱚᱣᱟ ᱛᱚ᱾
ᱦᱳᱭ ᱦᱳᱭ ᱦᱳᱭ,
ᱡᱮ ᱜᱚᱨᱠᱮ ᱱᱚᱣᱟ ᱡᱟᱦᱟᱸᱭ ᱛᱮᱞᱟᱝ ᱨᱚᱯᱚᱲ ᱠᱟᱱᱟ
ᱦᱳᱭ
ᱠᱟᱨᱭᱟ ᱮᱯ,
ᱦᱳᱭ
ᱱᱚᱣᱟ ᱱᱚᱣᱟ ᱯᱚᱛᱮ ᱫᱚ ᱚᱠᱟ ᱞᱮᱠᱟ ᱛᱮᱵᱤᱱ ᱵᱟᱲᱟᱭ ᱜᱮᱭᱟ?
ᱚᱸᱻ ᱱᱚᱣᱟ ᱫᱚ ᱱᱚᱰᱮ ᱦᱳᱥᱴᱮᱞ ᱨᱮ ᱛᱟᱦᱮᱱ ᱜᱮᱭᱟᱞᱤᱧ ᱛᱚ ᱟᱫᱚ ᱟᱨ ᱥᱤᱱᱤᱭᱟᱨ ᱠᱚ ᱢᱮᱱᱟᱜ ᱠᱚᱣᱟ ᱟᱹᱞᱤᱧ ᱫᱚ ᱱᱚᱜ-ᱚᱭ ᱛᱳᱜ ᱯᱷᱳᱨᱛᱷ ᱥᱮᱢ ᱦᱟᱸᱜ ᱮᱢ ᱦᱩᱭᱩᱜ-ᱟ ᱱᱤᱭᱟᱹ ᱵᱟᱨ
ᱟᱪᱪᱷᱟ ᱟᱪᱪᱷᱟ ᱟᱪᱷᱟ᱾
ᱦᱳᱭ ᱟᱫᱚ ᱥᱤᱱᱤᱭᱟᱨ ᱫᱟᱫᱟ ᱛᱟᱠᱚ ᱢᱮᱱᱟᱜ ᱠᱚᱣᱟ ᱛᱚ ᱢᱮᱫᱴᱟᱝ ᱫᱟᱫᱟ ᱩᱱᱤ ᱞᱟᱹᱭ ᱫᱤᱧᱟᱹ᱾ ᱡᱮ ᱱᱚᱝᱠᱟ ᱠᱟᱛᱮᱫ ᱠᱚ ᱯᱚᱭᱥᱟ ᱠᱚ ᱠᱟᱢᱟᱣ ᱫᱟ ᱱᱚᱣᱟ ᱠᱟᱨᱭᱟ ᱮᱯ ᱛᱮ᱾ ᱟᱫᱚ ᱩᱱᱤ ᱟᱹᱞᱤᱧ ᱞᱤᱧ ᱢᱮᱛᱟᱣ ᱫᱮᱭᱟ ᱴᱷᱤᱠ ᱜᱮᱭᱟ ᱛᱟᱦᱞᱮ ᱟᱹᱞᱤᱧ ᱦᱚᱸ ᱠᱟᱹᱴᱤᱡ ᱥᱮᱬᱟᱣ ᱟᱹᱞᱤᱧ ᱵᱮᱱ, ᱫᱚ ᱚᱝᱠᱟ ᱠᱟᱛᱮᱜ ᱩᱱᱤ ᱥᱮᱬᱟᱣ ᱟᱜ ᱞᱤᱧᱟᱹ ᱦᱳᱭᱱᱟ ᱦᱳᱭ ᱦᱳᱭ ᱦᱳᱭ ᱦᱳᱭ᱾
ᱟᱞᱤᱧ ᱦᱚᱞᱤᱧ ᱵᱤᱜᱤᱱᱟᱨ ᱜᱮᱭᱟ᱾
ᱟᱪᱪᱷᱟ ᱟᱪ ᱦᱳᱭ᱾
ᱢᱤᱫ ᱥᱚᱯᱛᱟᱦᱚ ᱷᱟᱱ ᱦᱳᱭᱳᱜ ᱠᱟᱱᱟ᱾
ᱦᱳᱭ ᱦᱳᱭ᱾ ᱜᱚᱝᱜᱮ ᱛᱟᱦᱞᱮ ᱟᱯᱮᱥᱮᱫ ᱫᱚ ᱵᱤᱨ ᱵᱩᱨᱩ ᱠᱚ
ᱵᱤᱨ ᱵᱩᱨᱩ ᱵᱳᱞᱛᱮ ᱟᱨ ᱱᱚᱛᱮ ᱵᱤᱨ ᱜᱮ ᱫᱚᱢᱮ ᱢᱮᱱᱟᱜ-ᱟ᱾
ᱟᱪᱪᱷᱟ᱾
ᱟᱞᱮ ᱫᱚ ᱵᱤᱨ, ᱵᱤᱨ ᱪᱮᱛᱟᱱ ᱨᱮᱜᱮ ᱡᱤᱵᱤᱠᱟ ᱛᱟᱞᱮ ᱞᱟᱹᱭ ᱞᱮᱝᱠᱷᱟᱱ᱾
ᱟᱪᱷᱟ, ᱟᱪᱷᱟ ᱜᱚᱝᱠᱮ ᱛᱟᱞᱦᱮ ᱟᱯᱮᱫᱚ ᱤᱥᱤᱱ ᱵᱟᱥᱟᱝ ᱞᱟᱹᱜᱤᱫ ᱠᱟᱴ ᱠᱚᱫᱚ ᱚᱱᱟ ᱵᱤᱨ ᱠᱷᱚᱱᱟᱜ ᱜᱮᱯᱮ ᱟᱹᱜᱩᱭᱟ ᱥᱮ ᱪᱮᱫ ᱞᱮᱠᱟ?
ᱵᱤᱨ ᱠᱷᱚᱱᱟᱜ ᱜᱮᱞᱮ ᱟᱹᱜᱩᱭᱟ᱾
ᱟᱪᱪᱷᱟ ᱟᱪᱷᱟ᱾ ᱛᱟᱯᱚᱨᱮ ᱜᱟᱰᱟᱢᱩᱰᱩ ᱠᱚ ᱢᱮᱱᱟᱜ ᱟᱠᱟᱫᱟ ᱥᱮ ᱵᱟᱝ?
ᱦᱮᱸ ᱱᱚᱸᱛᱮᱻ ᱜᱟᱰᱟ ᱫᱚ ᱵᱟᱝ ᱱᱟᱹᱭ ᱵᱮᱱ ᱟᱧᱡᱚᱢ ᱠᱟᱫᱟ ᱱᱟᱹᱭ?
ᱦᱮᱸ ᱦᱮᱸ ᱟᱸᱡᱚᱢ ᱠᱟᱫᱟᱞᱤᱧ᱾
ᱦᱮᱸ ᱱᱟᱹᱭ ᱠᱚ ᱢᱮᱱᱟᱜ-ᱟ, ᱜᱟᱰᱟ ᱠᱚᱫᱚ ᱩᱱᱟᱹᱜ ᱵᱟᱹᱱᱩᱜ ᱛᱟᱞᱮᱭᱟ᱾
ᱟᱪᱪᱷᱟ ᱟᱪᱷᱟ᱾
ᱟᱫᱚ ᱱᱚᱛᱮ ᱟᱞᱮᱭᱟᱜ ᱥᱚᱢᱚᱥᱟ ᱱᱚᱣᱟ ᱦᱚᱸᱜ ᱱᱟ ᱱᱚ ᱦᱟᱹᱛᱤ ᱴᱟᱹᱛᱤ ᱠᱩ ᱦᱤᱡᱩᱜ-ᱟ ᱥᱮ ᱱᱚᱣᱟ ᱜᱮ ᱵᱚᱛᱚᱨ ᱛᱟᱞᱮ᱾
ᱦᱳᱭ ᱦᱳᱭ ᱦᱳᱭ ᱦᱮ ᱵᱩᱨᱩ ᱠᱚᱪᱟ ᱦᱚᱲ ᱫᱚ ᱚᱱᱛᱮ ᱩᱱᱠᱩᱜᱮ ᱵᱚᱛᱚᱨ ᱫᱚ᱾
ᱩᱝᱠᱩ ᱜᱮ ᱵᱚᱛᱚᱨ
ᱦᱳᱭ᱾
ᱩᱱᱠᱩ ᱪᱷᱟᱹᱲᱤ ᱛᱚ ᱚᱱᱠᱟ ᱵᱚᱛᱚᱨ ᱫᱚ ᱵᱟᱹᱱᱩᱜ ᱟᱱᱤ᱾
ᱟᱫᱚ ᱩᱱᱠᱩ ᱫᱚ ᱜᱚᱝᱠᱮ ᱱᱚᱝᱠᱟ ᱦᱩᱲᱩ ᱠᱚ ᱵᱤᱞᱤ ᱵᱟᱲᱟ ᱥᱚᱢᱚᱭ ᱜᱮ ᱠᱚ
ᱦᱩ ᱦᱳᱲᱳ ᱠᱚ ᱵᱤᱞᱤ ᱵᱟᱲᱟ ᱥᱚᱢᱚᱭ ᱜᱮᱠᱚ ᱦᱤᱡᱩᱜ-ᱟ᱾
ᱦᱳᱭ ᱦᱳ
ᱦᱳᱲᱳ ᱠᱚ ᱠᱤᱪᱷᱩ ᱫᱚᱠᱚ ᱠᱷᱩᱛᱤ ᱴᱚᱠᱟᱜ ᱜᱮᱭᱟ ᱦᱸ ᱥᱮ᱾
ᱦᱚᱭ ᱦᱳᱭ ᱦᱳᱭ᱾
ᱫᱩᱠ ᱠᱚ ᱵᱩᱡᱷᱟᱹᱜ ᱜᱮᱭᱟ᱾
ᱦᱳᱭ ᱫᱩᱠ ᱵᱩᱡᱷᱟᱹᱜ ᱜᱮᱭᱟ᱾
ᱮᱭᱟᱹ ᱜᱚᱝᱠᱮ ᱟᱵᱮᱱᱟᱜ ᱡᱟᱱᱟᱢ ᱵᱩᱴᱟᱹ ᱥᱮᱱ ᱫᱚ ᱵᱟᱵᱮᱱ ᱦᱮᱡ ᱵᱟᱲᱟ ᱜᱮᱭᱟ ᱥᱮ?
ᱜᱚᱝᱠᱮᱻ ᱱᱤᱭᱟᱹ ᱵᱟᱨ ᱫᱚᱦᱟᱸᱜ ᱦᱟᱯᱮ ᱟᱹᱣᱨᱤ ᱞᱤᱧ ᱪᱟᱞᱟᱜᱼᱟ᱾ ᱱᱚᱜᱼᱚᱭ ᱵᱤᱱᱤᱰ ᱠᱚ ᱥᱮᱴᱮᱨᱚᱜ ᱠᱟᱱᱟ ᱦᱟᱸᱜ ᱵᱤᱱᱤᱰ ᱠᱚ ᱮᱢ ᱵᱟᱲᱟ ᱠᱟᱛᱮᱫ ᱜᱮ ᱢᱮᱱ ᱦᱩᱭᱩᱜ ᱠᱟᱱᱟ᱾ ᱪᱟᱥ ᱵᱟᱥ ᱠᱟᱹᱢᱤ ᱦᱚᱸ ᱚᱱᱛᱮ ᱦᱚᱸ ᱚᱲᱟᱜ ᱨᱮᱦᱚᱸ ᱧᱮᱞ ᱦᱩᱭᱩᱜᱼᱟ ᱛᱚ᱾ ᱟᱫᱚ ᱚᱱᱟ ᱵᱤᱱᱤᱰ ᱠᱚᱦᱚᱸ ᱥᱮᱴᱮᱨᱚᱜ ᱠᱟᱱᱟ ᱦᱟᱸᱜ ᱟᱨ ᱠᱤᱪᱷᱩ ᱫᱤᱱ ᱯᱚᱨᱮ ᱜᱮ ᱚᱱᱮ ᱵᱤᱱᱤᱰ ᱮᱢ ᱠᱟᱛᱮᱜ ᱢᱮᱱ ᱦᱩᱭᱩᱜ ᱠᱟᱱᱟ ᱪᱟᱞᱟᱜ ᱦᱩᱭᱩᱜᱼᱟ ᱚᱲᱟᱜ ᱥᱮᱱ᱾
ᱟᱪᱷᱟ ᱟᱪᱷᱟ᱾
ᱦᱳᱭ᱾
ᱡᱮ ᱜᱚᱝᱠᱮ ᱱᱤᱛᱚᱜ ᱫᱚ ᱟᱵᱤᱱᱟᱜ ᱨᱩᱢ ᱨᱮᱜᱮ ᱢᱮᱱᱟᱜ ᱵᱤᱱᱟ ᱥᱮ?
ᱦᱮᱸ ᱨᱩᱢ ᱨᱮᱜᱮ ᱢᱮᱱᱟᱜ ᱞᱤᱧᱟᱹ ᱟᱹᱞᱤᱧ ᱥᱩᱢᱩᱝ ᱜᱮ ᱢᱮᱱᱟᱜ ᱟᱠᱟᱜ ᱞᱤᱧᱟᱹ᱾
ᱯᱮᱭᱟ ᱵᱮᱱᱟᱣᱮᱱᱟ᱾ ᱡᱟᱱᱟᱢ ᱵᱩᱴᱟᱹ ᱥᱮᱱᱟᱜ
ᱚᱱᱛᱮ ᱫᱚ ᱪᱮᱫ ᱞᱮᱠᱟᱞᱤᱧ ᱞᱟᱹᱭᱟ? ᱚᱱᱛᱮ ᱦᱚᱸ ᱚᱱᱠᱟᱜᱮ᱾ ᱵᱟᱭ ᱫᱟᱜ ᱡᱟᱹᱲᱤᱭᱟ ᱠᱟᱜᱼᱟ, ᱦᱚᱞᱟ ᱢᱟᱫᱽᱦᱮᱨ ᱜᱮ ᱯᱷᱳᱱ ᱵᱟᱲᱟ ᱦᱩᱭ ᱞᱮᱱᱟ ᱟᱭᱳ ᱛᱟᱠᱚ ᱴᱷᱮᱱ᱾ ᱟᱨ ᱩᱱᱠᱩ ᱠᱚ ᱞᱟᱹᱭᱮᱜᱼᱟ ᱡᱮ ᱚᱱᱠᱟ ᱢᱟᱡᱷᱮ ᱢᱚᱫᱽᱫᱷᱮᱭ ᱫᱟᱜ ᱮᱫᱟ᱾ ᱢᱤᱫ ᱫᱤᱱ ᱵᱟᱫᱽ ᱠᱷᱟᱱ ᱵᱟᱨ ᱫᱤᱱ ᱵᱟᱫᱽ ᱵᱟᱫᱽ ᱱᱚᱝᱠᱟᱭ ᱫᱟᱜᱼᱮ-ᱟ᱾ ᱟᱨ ᱛᱚᱞᱟ ᱠᱚᱦᱚᱸ ᱚᱱᱠᱟ ᱵᱟᱝ ᱦᱟᱨᱟ ᱟᱠᱟᱱᱟ᱾
ᱟᱪᱷᱟ᱾
ᱛᱚ ᱪᱟᱥ ᱵᱟᱥ ᱠᱟᱹᱢᱤ ᱠᱚᱫᱚ ᱟᱹᱣᱨᱤ ᱮᱛᱚᱦᱚᱵᱚᱜᱼᱟ ᱚᱱᱛᱮ ᱦᱚᱸ᱾
ᱪᱮ ᱫᱚ ᱫᱟᱜ ᱵᱟᱲᱟᱣ ᱠᱟᱜ ᱜᱮᱭᱟ᱾
ᱟᱪᱪᱷᱟ᱾
ᱦᱳᱣ ᱛᱚ ᱵᱟᱨᱫᱤᱱ ᱯᱷᱟᱠᱟ ᱞᱮᱜ-ᱟᱭ ᱥᱤᱛᱩᱢ ᱵᱟᱲᱟ ᱞᱮᱜ-ᱟᱭ᱾
ᱦᱳᱭ ᱦᱳᱭ᱾
ᱰᱟᱹᱦᱤ ᱠᱚ ᱨᱚᱦᱚᱲ ᱜᱚᱫ ᱞᱮᱱᱟ᱾
ᱟᱪᱪᱷᱟ ᱟᱪᱪᱷᱟ᱾
ᱟᱫᱚ ᱫᱟᱜ ᱡᱟᱹᱲᱤ ᱜᱚᱫ ᱠᱮᱜᱟ᱾
ᱟᱪᱪᱷᱟ ᱦᱳᱭ ᱟᱨ ᱛᱟᱦᱚᱞᱮ ᱟᱵᱮᱱ ᱫᱚ ᱪᱮᱫ ᱞᱮᱠᱟ ᱵᱚᱞ ᱠᱚᱵᱮᱱ ᱠᱷᱮᱞᱳᱰ ᱜᱮᱭᱟ ᱥᱮ ᱪᱮᱫ ᱞᱮᱠᱟ?
ᱦᱮᱸ ᱵᱚᱞ ᱞᱤᱧ ᱠᱷᱮᱞᱳ ᱜᱮᱭᱟ᱾
ᱟᱪᱪᱷᱟ᱾
ᱟᱪᱪᱷᱟ ᱾ ᱱᱚᱱᱛᱮ ᱫᱚ ᱚᱱᱠᱟ ᱟᱞᱮ ᱥᱮᱱ ᱫᱚ ᱪᱟᱥ ᱵᱟᱥ ᱫᱚ ᱠᱟᱹᱴᱤᱡᱼᱼ ᱮᱸᱴᱠᱮᱴᱚᱸᱬᱮ ᱜᱚᱫᱚᱜ ᱜᱮᱭᱟ ᱪᱮᱫᱟᱜ ᱥᱮ? ᱥᱮ ᱚᱱᱠᱟ ᱱᱟᱹᱭ ᱠᱚᱦᱚᱸ ᱵᱟᱹᱱᱩᱜ ᱠᱟᱫᱟ ᱰᱮᱢᱼᱼ
ᱢᱟᱱᱮ ᱫᱟᱜ ᱵᱮᱵᱚᱥᱛᱷᱟ ᱚᱱᱠᱟ ᱵᱟᱹᱪᱩᱜᱼᱟ ᱥᱮ᱾
ᱦᱳᱭ ᱦᱳᱭ ᱵᱟᱹᱪᱩᱜᱼᱟ ᱵᱟᱹᱪᱩᱜᱼᱟ ᱟᱨ ᱱᱚᱜᱼᱚ ᱱᱝᱠᱟ ᱥᱮᱨᱢᱟ ᱡᱟᱲᱤ ᱨᱮᱼᱼ
ᱥᱮᱢᱟ ᱡᱟᱹᱲᱤ ᱥᱮᱢᱟ ᱡᱟᱹᱲᱤ ᱥᱮᱢᱟ ᱨᱮᱜᱮ ᱞᱟᱹᱭ ᱜᱟᱱᱚᱜᱼᱟ᱾
ᱦᱳᱭ ᱦᱳᱭ ᱟᱨ ᱥᱮᱨᱢᱟ ᱡᱟᱹᱲᱤ ᱵᱟᱝᱠᱷᱟᱱ ᱛᱚᱼᱼ